ᱠᱮ ᱡᱚᱸᱦᱟᱨ ᱜᱮ᱾
ᱦᱮᱸ ᱜᱚᱢᱠᱮ ᱡᱚᱸᱦᱟᱨ ᱜᱮ᱾
ᱜᱚᱝᱠᱮ ᱪᱮᱫ ᱠᱚᱵᱮᱱ ᱪᱮᱠᱟᱭᱫᱟ?
ᱜᱚᱢᱠᱮ ᱫᱩᱲᱩᱵ ᱵᱟᱲᱟ ᱦᱩᱭ ᱟᱠᱟᱱᱟ᱾
ᱟᱪᱪᱷᱟ᱾ ᱚᱲᱟᱜ ᱚᱲᱟᱜ ᱠᱚᱨᱮ ᱜᱮ?
ᱚᱲᱟᱜ ᱨᱮᱫᱚ ᱵᱟᱹᱱᱩᱜ ᱞᱤᱧᱟ ᱜᱚᱢᱠᱮ ᱟᱹᱞᱤᱧ ᱫᱚ ᱵᱟᱡᱟᱨ ᱥᱮᱫ
ᱦᱩᱸ ᱪᱷᱟ ᱪᱷᱟ ᱢᱮᱥ ᱨᱮ ᱵᱟᱦ?
ᱟᱨ ᱪᱷᱟ᱾
ᱯᱟᱲᱟᱣ ᱵᱟᱲᱟ ᱦᱩᱭᱩᱜ ᱠᱟᱱᱟ ᱛᱚ ᱱᱤᱛᱚᱜ ᱫᱚ᱾
ᱜᱚᱢᱠᱮ ᱟᱞᱮ ᱥᱮᱫ ᱫᱚ ᱱᱚ ᱱᱚᱛᱮ ᱦᱚᱸᱜ-ᱚᱭ ᱱᱤᱛᱳᱜ ᱦᱚᱸ ᱦᱟᱞᱠᱟ ᱠᱟ ᱫᱟᱜ ᱡᱟᱹᱲᱤ ᱥᱮᱨᱢᱟ ᱡᱟᱹᱲᱤ ᱡᱟᱹᱲᱤᱭᱫᱟᱭ᱾
ᱚᱸ ᱦᱚᱸ ᱜᱚᱢᱠᱮ ᱱᱚᱛᱮ ᱦᱚᱸ ᱚᱱᱠᱟ ᱜᱮ᱾
ᱠᱟᱹᱴᱤᱡ ᱠᱟᱹᱴᱤᱡ ᱟᱨᱟᱢᱵᱚᱣ ᱠᱟᱫ ᱜᱮᱭᱟ᱾
ᱚ ᱦᱚᱸ ᱱᱚᱛᱮ ᱦᱚᱸ ᱱᱚᱝᱠᱟ ᱜᱮ᱾
ᱪᱮᱜ ᱜᱚᱢᱠᱮ ᱞᱟᱹᱭ ᱢᱮ
ᱞᱮᱫᱟᱞᱤᱧ ᱜᱚᱢᱠᱮ ᱨᱚᱦᱚᱭ ᱠᱚᱫᱚ ᱛᱤᱱᱟᱹᱜ ᱥᱟᱺᱜᱤᱧ ᱠᱮᱫᱟ ᱯᱮ?
ᱚᱸ ᱨᱚᱦᱚᱭ ᱠᱚᱫᱚ ᱦᱚᱸᱜ-ᱚᱭ ᱥᱤ ᱵᱟᱲᱟᱭ ᱦᱩᱭᱩᱜ ᱠᱟᱱᱟ᱾
ᱨᱚᱦᱚᱭ ᱫᱚ ᱟᱨᱟᱢᱵᱚᱣ ᱠᱟᱱᱟ ᱥᱮ ᱟᱹᱣᱨᱤ ᱟᱨᱟᱢᱵᱚ?
ᱠᱤᱪᱷᱩ ᱠᱤᱪᱷᱩ ᱫᱚ ᱟᱨᱟᱢᱵᱚᱣ ᱠᱟᱱᱟ ᱠᱤᱪᱷᱩ ᱫᱚ ᱵᱟᱠᱤ ᱜᱮᱭᱟ᱾
ᱦᱚᱭ
ᱜᱚᱢᱠᱮ ᱡᱚᱠᱷᱚᱱ ᱯᱩᱭᱞᱩ ᱡᱚᱠᱷᱚᱱ ᱦᱩᱲᱩ ᱯᱮ ᱨᱚᱦᱚᱭᱟ
ᱦᱟ
ᱚ ᱟᱹᱰᱤ ᱥᱮᱫ ᱜᱮ ᱟᱹᱰᱤ ᱨᱚᱠᱚᱢ ᱠᱚ ᱠᱚᱨᱟᱣ ᱜᱮᱭᱟ ᱟᱯᱮ ᱚᱱᱛᱮ ᱡᱟᱦᱟᱱᱟᱜ ᱦᱩᱭᱩᱜ ᱜᱮᱭᱟ?
ᱚᱠᱟ ᱞᱮᱠᱟ ᱜᱚᱝᱠᱮ ᱚᱱᱟ ᱫᱚ?
ᱚᱱᱟ ᱫᱚ ᱮᱭ ᱡᱮᱢᱚᱱ ᱡᱮᱢᱚᱱ ᱯᱩᱭᱞᱩ ᱡᱚᱠᱷᱚᱱ ᱦᱩᱲᱩ ᱠᱚ ᱨᱚᱦᱚᱭᱟ
ᱦᱟᱸ ᱦᱟᱸ
ᱩᱱ ᱦᱤᱞᱳᱜ ᱫᱚ ᱡᱤᱞ ᱫᱟᱠᱟᱭᱟᱠᱚ,
ᱟᱪᱷᱟ ᱟᱪᱷᱟ ᱜᱚᱢᱠᱮ ᱚᱱᱟ ᱫᱚ ᱟᱞᱮ ᱡᱟᱦᱟᱸ ᱵᱤᱱ ᱞᱟᱹᱭ ᱫᱟ ᱚᱱᱟ ᱦᱚᱸ ᱠᱚᱨᱟᱣ ᱜᱮᱭᱟᱞᱮ ᱞᱮᱠᱤᱱ ᱚᱱᱟ ᱫᱚ ᱨᱚᱦᱚᱭ ᱪᱟᱵᱟ ᱠᱟᱛᱮᱜ ᱚᱱᱟ ᱫᱚ᱾
ᱚ ᱟᱯᱮ ᱫᱚ ᱨᱚᱦᱚᱭᱟ ᱪᱟᱵᱟ ᱠᱟᱛᱮᱫ
ᱦᱳᱭ ᱨᱚᱦᱚᱭ ᱪᱟᱵᱟᱨ
ᱟᱪᱪᱷᱟ ᱟᱞ ᱥᱮᱫ ᱫᱚ ᱜᱚᱝ ᱜᱚᱝᱠᱮ ᱚᱱᱟ ᱯᱩᱭᱞᱳ ᱡᱚᱠᱷᱚᱱ ᱞᱮ ᱨᱚᱦᱚᱭᱟ ᱩᱱ
ᱚ ᱪᱷᱟ ᱪᱷᱟ
ᱯᱳᱭᱞᱳ ᱯᱳᱭᱞᱳ ᱨᱚᱦᱚᱭ ᱥᱚᱢᱚᱭ ᱵᱟ
ᱦᱮᱸ
ᱟᱪᱷᱟ
ᱟᱵᱚ ᱥᱮᱫ ᱫᱚ ᱛᱟᱦᱞᱮ ᱠᱟᱹᱴᱤᱜ ᱵᱷᱮᱜᱟᱨ ᱜᱮᱭᱟ ᱵᱟᱝ?
ᱦᱳᱭ ᱦᱳᱭ ᱩᱱᱠᱩ ᱵᱷᱮᱜᱟᱨ ᱜᱮ ᱠᱟᱹᱴᱤᱡ
ᱟᱨ ᱡᱟᱦᱟᱸ ᱜᱚᱢᱠᱮ ᱚᱱᱮ ᱯᱩᱭᱞᱩ ᱨᱚᱦᱚᱭ ᱦᱤᱞᱳᱜ ᱡᱟᱦᱟᱸ ᱯᱩᱭᱞᱩ ᱡᱟᱦᱟᱸᱭ ᱢᱟᱱᱮ ᱵᱷᱩᱛ ᱠᱚᱢ ᱨᱚᱦᱚᱭᱟ ᱟᱬᱜᱚᱱᱟᱠᱚ ᱡᱟᱦᱟᱸᱭ
ᱟᱪᱷᱟ ᱟᱪᱷᱟ ᱦᱚᱸ
ᱞᱚᱥᱚᱜ ᱠᱚᱠᱚ ᱚᱡᱚᱜ ᱜᱮᱭᱟ ᱚᱡᱚᱜ ᱟᱠᱚᱣᱟ ᱠᱚ ᱚᱱᱮ ᱚᱱᱠᱟ ᱱᱤᱭᱚᱢ ᱠᱚ ᱢᱮᱱᱟᱜ ᱟᱥᱮ ᱵᱟᱝ?
ᱦᱳᱭ ᱚᱱᱟ ᱱᱤᱭᱚᱢ ᱠᱚ ᱢᱮᱱᱟᱜᱼᱟ ᱚᱱᱠᱟ ᱜᱮ ᱾
ᱛᱚ ᱚᱱᱟ ᱦᱚᱸ ᱟᱹᱞᱤᱧ ᱦᱚᱸ ᱵᱟᱹᱞᱤᱧ ᱵᱟᱲᱟᱭᱟ ᱢᱟᱱᱮ ᱚᱠᱟ ᱞᱮᱠᱟᱱ ᱦᱚᱲ ᱠᱚᱠᱚ ᱚᱡᱚᱜ ᱟᱠᱚᱣᱟ! ᱵᱟᱵᱤᱱ ᱵᱟᱲᱟᱭᱟ, ᱵᱟᱲᱟᱭ ᱫᱚ ᱞᱤᱧ ᱵᱟᱲᱟᱭᱟ ᱡᱮ
ᱟᱸᱡᱚᱢ ᱵᱟᱲᱟ ᱦᱩᱭ ᱟᱸᱡᱚᱢ ᱵᱟᱲᱟ ᱟᱠᱟᱱᱟ ᱛᱚ ᱢᱟᱱᱮ ᱯᱨᱚᱛᱷᱚᱢ ᱵᱟᱨ ᱨᱟᱹᱥᱠᱟᱹ ᱚᱱᱟ ᱪᱮᱫ ᱠᱟ ᱨᱟᱹᱥᱠᱟᱹ ᱛᱮᱵᱚᱱ ᱨᱚᱦᱚᱭᱟ ᱚᱝᱠᱟ ᱜᱮ ᱨᱟᱹᱥᱠᱟᱹ ᱛᱮᱜᱮ ᱫᱟᱨᱮᱜᱼᱟ ᱦᱩᱭᱩᱜᱼᱟ ᱦᱩᱲᱩ ᱠᱚ ᱾ ᱦᱳᱭ ᱾
ᱟᱹᱞᱤᱧ ᱡᱟᱦᱟᱸ ᱞᱤᱧ ᱞᱟᱹᱭᱫᱟ ᱡᱟᱦᱟᱸ ᱦᱮᱸ ᱚᱱᱮ ᱞᱚᱥᱚᱫ ᱡᱟᱦᱟᱸ ᱠᱚ ᱚᱡᱚᱜ ᱚᱡᱚᱜ ᱟᱠᱚᱣᱟ ᱦᱮᱸᱥᱮ ᱾
ᱦᱳᱭ ᱾
ᱚᱠᱟ ᱞᱮᱠᱟᱱ ᱥᱚᱢᱯᱚᱨᱠᱚ ᱦᱚᱲ ᱦᱚᱲᱮᱢ ᱚᱡᱚᱜ ᱟᱭᱟ ᱥᱮᱠᱚ ᱚᱡᱚᱜ ᱟᱢᱟ?
ᱟᱸᱻ ᱥᱚᱢᱯᱚᱨᱠᱚ ᱵᱚᱞᱛᱮ ᱦᱟᱸᱜ ᱟᱫᱚ ᱚᱸᱰᱮ ᱫᱚ ᱥᱚᱢᱯᱚᱨᱠᱚ ᱫᱚ ᱦᱟᱸᱜ ᱪᱮᱫᱠᱟ ᱞᱮᱠᱟᱜᱼᱟ ᱚᱱᱟ ᱫᱚ ᱢᱩᱱᱤᱥ ᱡᱟᱦᱟᱸᱭ ᱠᱚ ᱞᱟᱜᱟᱣ ᱠᱟᱱᱟ ᱩᱝᱠᱩ ᱜᱮ ᱦᱟᱸᱜ ᱟᱨᱠᱤ ᱦᱟᱸᱜ
ᱚ ᱟᱪᱪᱷᱟ ᱾
ᱚᱻ ᱟᱨ ᱵᱟᱹᱦᱩ ᱥᱚᱢᱯᱩᱨᱠᱚ ᱡᱩᱫᱤ ᱛᱟᱦᱮᱱᱟ ᱩᱱᱠᱩ ᱦᱚᱸ ᱦᱟᱸᱜ ᱟᱹᱰᱤ
ᱵᱟᱹᱦᱩ ᱥᱚᱢᱯᱚᱨᱠᱚ!
ᱦᱳᱭ ᱦᱳᱭ ᱾
ᱦᱮᱸ ᱚᱱᱟ ᱢᱟ ᱟᱵᱚᱱᱟᱜ ᱤᱭᱟᱹᱨᱮ ᱥᱚᱢᱟᱡᱽ ᱨᱮ
ᱦᱳᱭ ᱦᱳᱭ ᱦᱳᱭ ᱾
ᱟᱵᱚ ᱫᱚ ᱟᱹᱰᱤ ᱨᱟᱹᱥᱠᱟᱹ ᱜᱮ ᱚᱱᱟ ᱫᱚᱵᱚᱱ ᱠᱚᱨᱟᱣᱟ ᱾
ᱦᱮᱸ ᱾
ᱜᱚᱝᱠᱮ ᱱᱤᱛᱚᱜ ᱫᱚ ᱥᱚᱵᱽᱡᱤ ᱠᱚᱫᱚᱯᱮ ᱪᱟᱥ ᱵᱟᱲᱟ ᱠᱟᱫᱟ ᱥᱮ ᱵᱟᱝ?
ᱵᱟᱝ ᱱᱤᱛᱚᱜ ᱫᱚ ᱜᱚᱢᱠᱮ ᱵᱟᱝ ᱜᱮ ᱦᱟᱹᱜ ᱾
ᱱᱤᱛᱚᱜ ᱫᱚ ᱢᱟᱱᱮ ᱦᱳᱲᱳ ᱜᱮ ᱪᱟᱥ
ᱦᱳᱭ ᱦᱳᱲᱳ ᱜᱮ ᱾ ᱚᱱᱛᱮ ᱚᱱᱛᱮ ᱫᱚ?
ᱟ-ᱟᱞᱮ ᱟᱞᱮ ᱱᱚᱛᱮ ᱦᱚᱸ ᱜᱚᱢᱠᱮ ᱱᱤᱛᱚᱜ ᱫᱚ ᱦᱩᱲᱩ ᱜᱮ ᱥᱚᱵᱽᱡᱤ ᱠᱚᱫᱚ ᱵᱟᱝ ᱵᱟᱹᱱᱩᱜ ᱟᱞᱮ ᱥᱮᱫ ᱦᱚᱸ ᱾
ᱚ ᱾
ᱥᱚᱵᱽᱡᱤ ᱠᱚᱫᱚ ᱦᱟᱸᱜ ᱨᱚᱦᱚᱭᱚᱜᱼᱟ ᱦᱟᱸᱜ ᱚᱱᱟ ᱦᱩᱲᱩ ᱠᱚ ᱨᱟᱠᱟᱵ ᱠᱟᱛᱮᱜ ᱾
ᱟᱪᱪᱷᱟ ᱟᱪᱪᱷᱟ ᱾
ᱜᱚᱝᱠᱮ ᱟᱯᱮ ᱫᱚ?
ᱦᱮᱸ ᱜᱚᱝᱠᱮ ᱪᱮᱫ ᱪᱮᱫ ᱥᱚᱵᱽᱡᱤ ᱯᱮ ᱦᱟᱸ ᱤᱭᱟᱹ ᱯᱮ?
ᱪᱮᱜ ᱪᱮᱜ ᱥᱚᱵᱽᱡᱤ ᱞᱮ ᱪᱟᱥ ᱜᱮᱭᱟ ᱦᱮᱸ ᱥᱮ?
ᱦᱳᱭ ᱦᱳᱭ ᱦᱳᱭ ᱾
ᱦᱩᱭᱩᱜ ᱠᱟᱱᱟ ᱵᱮᱸᱜᱟᱲ, ᱠᱚᱨᱚᱞᱟ,
ᱟᱪᱪᱷᱟ ᱾
ᱩᱸ ᱡᱷᱤᱸᱜᱟᱹ,
ᱟᱪᱪᱷᱟ ᱟᱪᱪᱷᱟ, ᱦᱟᱸ ᱦᱟᱸ ᱾
ᱤᱱᱟᱹ ᱠᱚᱜᱮ ᱯᱚᱴᱚᱞ, ᱰᱷᱮᱲᱚᱥ ᱚᱱᱟ ᱠᱚᱫᱚ ᱟᱞᱮᱭᱟᱜ ᱚᱱᱟ ᱠᱚᱫᱚ ᱵᱚᱠᱚ ᱨᱚᱦᱚᱭ ᱜᱮᱭᱟ ᱵᱮᱥᱤ ᱾
ᱟᱪᱪᱷᱟ ᱟᱪᱪᱷᱟ ᱟᱪᱪᱷᱟ, ᱦᱳᱭ ᱜᱚᱢᱠᱮ ᱾ ᱟᱪᱪᱷᱟ ᱜᱚᱝᱠᱮ ᱚᱱᱟ ᱫᱚ ᱚᱲᱟᱜ ᱵᱟᱲᱟ ᱡᱚᱢ ᱞᱟᱹᱜᱤᱫ ᱜᱮ ᱥᱮ, ᱦᱟᱴ ᱯᱟᱛᱟ ᱠᱚ ᱨᱮ ᱯᱮ ᱟᱹᱠᱷᱨᱤᱧ ᱜᱮᱭᱟ?
ᱦᱩᱸ
ᱦᱟᱴ ᱠᱚᱨᱮ?
ᱦᱮᱸ ᱟᱹᱠᱷᱨᱤᱧ, ᱟᱹᱠᱷᱨᱤᱧ ᱞᱟᱹᱜᱤᱫ ᱜᱮ ᱱᱚᱜ-ᱚᱭ ᱵᱮᱸᱜᱟᱲ ᱟᱨ ᱠᱚᱨᱚᱞᱟ ᱫᱚ ᱟᱹᱠᱷᱨᱤᱧ ᱞᱟᱹᱜᱤᱫ ᱜᱮ᱾
ᱩᱱ ᱫᱚ ᱵᱷᱟᱹᱜᱤ ᱜᱮ ᱦᱩᱭᱩᱜ-ᱟ᱾
ᱢᱟᱱᱮ ᱚᱲᱟᱜ ᱚᱲᱟᱜ ᱨᱮᱜᱮ ᱠᱟᱹᱴᱤᱡ ᱡᱚᱢ ᱵᱟᱲᱟᱜ-ᱟ ᱦᱟᱸᱜ ᱟᱨ ᱟᱹᱠᱷᱨᱤᱧ ᱜᱮ ᱵᱮᱥᱤ ᱟᱨᱠᱤ?
ᱦᱳᱭ ᱦᱳᱭ ᱚᱲᱟᱜ ᱠᱚᱨᱮ᱾ ᱡᱟᱦᱟᱸ ᱢᱤᱴᱤᱱ ᱡᱟᱱᱮᱢ ᱨᱚᱦᱚᱭ ᱢᱟᱱᱮ ᱛᱚ ᱚᱲᱟᱜ ᱫᱚ ᱦᱟᱸᱜ ᱡᱚᱢᱚᱜ ᱜᱮᱭᱟ᱾
ᱦᱳᱭ ᱡᱚᱢᱚᱜ ᱜᱮ, ᱦᱳᱭ ᱚᱱᱟ ᱠᱟᱛᱷᱟ ᱜᱮ ᱦᱟᱸᱜ
ᱛᱟᱯᱚᱨᱮ ᱟᱹᱠᱷᱨᱤᱧ ᱞᱟᱹᱜᱤᱫ ᱦᱚᱸ ᱢᱟᱱᱮ ᱚᱱᱟ ᱜᱮᱞᱮ ᱨᱚᱦᱚᱭ ᱠᱟᱜ-ᱟᱭ ᱠᱟᱹᱡ ᱠᱟᱹᱡ᱾ ᱡᱮᱢᱚᱱ ᱟᱹᱠᱷᱨᱤᱧ-ᱚᱜ ᱜᱟᱱᱚᱜ ᱡᱚᱢ ᱦᱚᱸ ᱜᱟᱱᱚᱜ-ᱟ᱾
ᱦᱳᱭ ᱜᱚᱢᱠᱮ ᱦᱳᱭ᱾ ᱯᱩᱭᱥᱟ ᱦᱟᱸᱜ ᱫᱚᱨᱠᱟᱨ ᱜᱮ ᱥᱮ ᱦᱮᱸ ᱥᱮ?
ᱚ ᱦᱚᱸ
ᱟᱸ
ᱱᱚᱝᱠᱟ ᱜᱮ ᱟᱹᱠᱷᱨᱤᱧ ᱞᱟᱹᱜᱤᱫ ᱦᱚᱸᱞᱮ ᱪᱟᱥ ᱜᱮᱭᱟ᱾ ᱵᱟᱨ ᱠᱤᱨᱤ ᱫᱚ ᱚᱱᱠᱟ ᱜᱮ᱾ ᱪᱮᱫ ᱵᱤᱱ ᱞᱟᱹᱭ ᱮᱫᱟ?
ᱛᱤᱱᱟᱹᱜ ᱜᱟᱱ ᱫᱟᱢ ᱛᱮ ᱟᱹᱠᱷᱨᱤᱧ ᱜᱮᱭᱟ ᱢᱟᱱᱮ ᱥᱚᱵᱽᱡᱤ ᱠᱚ ᱡᱟᱦᱟᱸ ᱵᱮᱱ ᱞᱟᱹᱭ
ᱩᱸ ᱫᱚᱢ ᱫᱚ ᱫᱚᱢ ᱫᱟᱢᱚᱜ ᱜᱮᱭᱟ ᱚᱠᱟ ᱥᱚᱢᱚᱭ ᱠᱚᱨᱮ ᱫᱚ ᱵᱷᱟᱹᱜᱤ ᱫᱟᱢ ᱛᱮᱼᱜᱮᱞᱮ ᱟᱹᱠᱷᱨᱤᱧᱟ᱾
ᱟᱪᱪᱷᱟ ᱟᱪᱷᱟ,
ᱟᱬᱜᱳᱱᱟ ᱨᱟᱠᱟᱵ-ᱟ ᱚᱱᱠᱟᱜ ᱜᱮ᱾
ᱚ ᱟᱪᱷᱟ ᱟᱪᱷᱟ ᱚᱱᱟ ᱢᱟ ᱢᱟᱨᱠᱮᱴ ᱦᱤᱥᱟᱹᱵᱽ ᱫᱚ ᱡᱟᱦᱟᱸ ᱠᱚ ᱞᱟᱹᱭ ᱦᱮᱸᱥᱮ᱾
ᱢᱟᱨᱠᱮᱴ ᱦᱤᱥᱟᱹᱵᱽ ᱛᱮᱜᱮ᱾
ᱯᱚᱭᱥᱟ ᱠᱚᱫᱚ ᱦᱩᱭ ᱵᱟᱲᱟᱜ ᱜᱮᱭᱟ ᱵᱟᱝ
ᱟᱪᱪᱷᱟ ᱟᱪᱪᱷᱟ ᱜᱚᱝᱠᱮ ᱥᱚᱵᱽᱡᱤ ᱧᱟᱢ ᱪᱟᱥ ᱜᱮᱭᱟ ᱚᱸᱰᱮ ᱪᱮᱫ ᱪᱮᱫ ᱥᱟᱨ ᱠᱚᱯᱮ ᱞᱟᱜᱟᱣ ᱜᱮᱭᱟ ᱥᱮ ᱪᱮᱫ ᱠᱟ ᱦᱟᱸᱜ?
ᱥᱟᱨ ᱠᱚᱫᱚ ᱜᱚᱝᱠᱮ, ᱞᱟᱜᱟᱣ ᱜᱮᱭᱟᱞᱮ ᱟᱫᱚ ᱟᱹᱞᱤᱧ ᱫᱚ ᱥᱟᱨ ᱠᱚᱫᱚ ᱵᱟᱹᱞᱤᱧ ᱵᱟᱲᱟᱭᱟ᱾
ᱟᱪᱪᱷᱟ ᱟᱪᱪᱷᱟ,
ᱵᱟᱞᱤᱧ ᱪᱟᱞᱟᱣ ᱵᱟᱲᱟ ᱠᱟᱱᱟ ᱵᱟᱹᱫᱽ ᱠᱚᱫᱚ᱾
ᱟᱪᱪᱷᱟ,
ᱢᱟᱱᱮ ᱟᱹᱵᱤᱱ ᱫᱚ ᱩᱱᱟᱹᱜ ᱵᱟ-ᱵᱮᱱ ᱵᱟᱲᱟᱭ ᱦᱮᱸᱥᱮ᱾
ᱦᱮᱸ ᱦᱮᱸ ᱛᱟᱨᱠᱚ ᱤᱫᱤ ᱠᱟᱛᱮ ᱫᱚ ᱦᱟᱸᱜ ᱵᱟᱹᱞᱤᱧ ᱵᱟᱲᱟᱭᱟ ᱟᱞᱤᱧ ᱫᱚ᱾ ᱦᱳᱭ ᱪᱟᱞᱟᱜ ᱜᱮᱭᱟ ᱞᱤᱧ ᱦᱟᱴ ᱠᱚᱫᱚ ᱵᱟᱝ ᱫᱚ ᱵᱟᱝ᱾
ᱟᱪᱪᱷᱟ ᱟᱪᱷᱟ
ᱱᱚᱣᱟ ᱠᱚ ᱮᱢ ᱥᱚᱢᱚᱭ ᱫᱚ ᱩᱱᱟᱹᱜ ᱵᱟᱹᱞᱤᱧ ᱵᱟᱹᱞᱤᱧ ᱪᱟᱜ ᱜᱮᱭᱟ ᱛᱚ ᱚᱱᱟ ᱠᱷᱟᱹᱛᱤᱨ ᱫᱚ᱾ ᱦᱩᱭᱩᱜ-ᱟ, ᱜᱚᱜ ᱠᱚᱞᱤᱧ ᱪᱟᱞᱟᱜ ᱜᱮᱭᱟ᱾ ᱚᱱ ᱠᱚᱨᱚᱞᱟ ᱠᱚ ᱦᱩᱭᱩᱜᱼᱟ ᱵᱮᱸᱜᱟᱲ ᱠᱚ ᱜᱚᱜ ᱚᱱᱟ ᱠᱚ ᱜᱚᱫ ᱮᱸ ᱱᱚᱝᱠᱟ ᱜᱮ, ᱞᱤᱧ ᱫᱟᱜ ᱜᱮᱭᱟ ᱫᱚ,
ᱟᱪᱪᱷᱟ ᱟᱼᱼ
ᱚᱜ ᱛᱟᱨᱢᱚᱱ ᱠᱚᱫᱚ ᱩᱸ ᱚᱲᱟᱜ ᱯᱚᱨᱮ ᱠᱷᱚᱱ ᱚᱲᱟᱜ ᱵᱷᱟᱜᱽ ᱮ ᱮᱢ ᱵᱟᱲᱟᱭᱟ᱾
ᱟᱻ
ᱯᱷᱤᱞᱤᱢ ᱠᱚᱦᱚᱸ ᱛᱚ ᱵᱟᱞᱮᱱ ᱵᱟᱹᱞᱤᱧ ᱜᱟᱜ ᱜᱮᱭᱟ,
ᱦᱚᱸ, ᱛᱮᱫᱚ, ᱪᱮᱫ ᱵᱤᱱ ᱚᱞᱚᱜ ᱠᱟᱱᱟ ᱦᱟᱸᱜ?
ᱚᱞ ᱫᱚ ᱜᱚᱝᱠᱮ ᱱᱤᱛᱚᱜ ᱫᱚ ᱮᱸ ᱱᱚᱶᱟ ᱦᱮᱸ ᱡᱟᱦᱟᱸ ᱠᱚ ᱞᱟᱹᱭ ᱮᱫᱟ ᱯᱚᱞᱤᱴᱮᱠᱱᱤᱠ ᱰᱤᱯᱞᱳᱢᱟ ᱠᱳᱨᱥ ᱡᱟᱦᱟᱸ ᱵᱚᱱ ᱞᱟᱹᱭᱟ᱾
ᱦᱟᱸ ᱦᱟᱸ᱾
ᱮ ᱵᱚᱪᱷᱚᱨ ᱱᱷᱟᱸᱜ ᱠᱷᱚᱱ ᱜᱮ, ᱯᱟᱹᱦᱤᱞ ᱫᱚ ᱯᱟᱥ ᱛᱟᱹᱞᱤᱧ᱾
ᱟᱹᱰᱤ ᱟᱹᱰᱤ ᱵᱮᱥ ᱟᱹᱰᱤ ᱵᱮᱥ᱾
ᱟᱫ ᱱᱚᱜᱼᱚᱭ ᱯᱟᱥ ᱥᱤᱢ ᱠᱚᱢᱯᱤᱞᱤᱴ ᱮᱱ ᱛᱟᱞᱤᱧᱟ, ᱥᱤᱢ,
ᱟᱪᱪᱷᱟ ᱟᱪᱪᱷᱟ ᱛᱚ ᱛᱟᱦᱮᱞᱮ ᱱᱤᱛᱚᱜ ᱫᱚ ᱥᱮᱠᱮᱱ ᱥᱚᱢ ᱵᱟ?
ᱦᱮᱸ, ᱚᱸᱦᱚᱭ ᱠᱟᱹᱴᱤᱡ ᱫᱟᱬᱟ ᱵᱟᱲᱟ ᱦᱩᱭᱩᱜ ᱠᱟᱱᱟ᱾
ᱟᱨ ᱜᱚᱝᱠᱮ ᱛᱟᱦᱮᱞᱮ ᱦᱟᱸᱰᱮ ᱱᱟᱯᱟᱭ ᱵᱟ ᱱᱟᱯᱟᱭ ᱜᱮ ᱯᱟᱲᱟ ᱯᱟᱲᱟᱣ ᱠᱟᱱ᱾
ᱱᱟᱯᱟᱭ ᱫᱚ ᱱᱟᱯᱟᱭ ᱜᱮ᱾
ᱟ,
ᱟᱹᱵᱤᱱ ᱫᱚ ᱪᱮᱫ ᱵᱤᱱ ᱠᱚᱨᱟᱣ ᱮᱫᱟ?
ᱟᱹᱞᱤᱧ ᱫᱚ ᱜᱚᱝᱠᱮᱻᱦ ᱱᱤᱛᱚᱜ ᱫᱚ ᱚᱲᱟᱜ ᱜᱮ ᱦᱟᱸᱜ ᱪᱟᱥ ᱵᱟᱥ ᱜᱮ ᱠᱚᱨᱟᱣ ᱵᱟᱲᱟ ᱦᱩᱭᱩᱜ ᱠᱟᱱᱟ᱾
ᱪᱟᱥ ᱵᱟᱥ ᱠᱚ?
ᱦᱚᱭ᱾
ᱟᱪᱪᱷᱟ, ᱱᱤᱛᱚᱝ ᱪᱟᱥ ᱵᱟᱲᱟ ᱭᱮᱫᱟ ᱵᱤᱱ ᱟᱫᱚ
ᱦᱳᱭ ᱜᱚᱢᱠᱮ᱾ ᱦᱳᱭ ᱜᱚᱝᱠᱮ ᱚᱞᱚᱜ ᱦᱚᱸ ᱦᱚᱞᱚᱜ ᱦᱩᱭᱩᱜ ᱠᱟᱱᱟ ᱟᱨ ᱱᱚᱣᱟ ᱪᱟᱥ ᱵᱟᱥ ᱠᱚᱦᱚᱸ ᱧᱮᱞ ᱦᱩᱭᱩᱜ ᱠᱟᱱᱟ᱾
ᱟᱪᱪᱷᱟ, ᱟᱹᱵᱤᱱ ᱫᱚ ᱛᱟᱦᱮᱞᱮ ᱮᱸ ᱮᱱᱠᱷᱟᱱ ᱚᱠᱟ ᱤᱭᱟᱹ ᱨᱮ ᱱᱮᱛᱚ ᱠᱚᱞᱮᱡᱽ ᱥᱮ, ᱮᱢ ᱮ, ᱥᱮ ᱵᱤ ᱮᱰ ᱥᱮ ᱚᱱᱟ ᱴᱮᱠᱱᱤᱠᱮᱞ ᱞᱟᱹᱭᱤᱱ ᱟᱹᱫᱷᱤᱧ ᱡᱚᱴᱟᱣ ᱟᱠᱟᱫᱟ᱾
ᱮᱢᱱᱤ ᱢᱟᱱᱮᱻᱦ ᱮᱸᱻ ᱚᱸ ᱠᱚᱞᱮᱡᱽ ᱧᱮ‌ᱞ ᱯᱟᱲᱦᱟᱜ ᱠᱟᱱᱟ ᱱᱷᱟᱸᱜ,
ᱟᱪᱪᱷᱟ, ᱟᱪᱪᱷᱟ ᱟᱪ-
ᱠᱚᱞᱮᱡᱽ ᱱᱷᱟᱸᱜ ᱮᱢ
ᱚᱱᱟᱥ ᱛᱮᱦᱩᱧ ᱦᱮᱸ ᱟᱸᱡᱚᱢᱚᱜ ᱟᱸᱡᱚᱢ ᱟᱸᱡᱚᱢᱚᱜ ᱠᱟᱱᱟ ᱟᱸᱡᱚᱢ
ᱦᱮᱸ ᱜᱚᱝᱠᱮ ᱟ ᱟᱥ ᱫᱚ ᱵᱟᱝᱼᱟ, ᱟᱴᱥ ᱛᱮ᱾ ᱯᱟᱥ ᱛᱮ ᱯᱟᱥ ᱛᱮ᱾
ᱟᱹᱞᱤᱧ ᱦᱚᱸ ᱠᱚᱞᱮᱡᱽ ᱫᱚ ᱵᱟᱹᱞᱤᱧ ᱠᱚᱨᱟᱣ ᱟᱠᱟᱫᱟ ᱮᱠᱫᱚᱢ ᱟᱹᱞᱤᱧ ᱫᱚ ᱜᱨᱤᱡᱤᱠ ᱥᱮᱱ ᱠᱟᱛᱮᱜ ᱜᱮ ᱴᱮᱠᱱᱤᱠᱮᱞ ᱞᱟᱭᱤᱱ ᱨᱮ ᱵᱷᱚᱨᱛᱤ ᱠᱟᱱᱟ᱾
ᱟᱪᱪᱷᱟ ᱟᱪᱪᱷᱟ
ᱟᱹᱞᱤᱧ ᱠᱚᱞᱮᱡᱽ ᱫᱚ ᱟᱹᱞᱤᱧ ᱵᱟᱹᱞᱤᱧ ᱵᱩᱡᱟ ᱛᱚ ᱚᱠᱟᱴᱟᱜ ᱛᱮ ᱯᱷᱟᱲᱟᱣ ᱞᱮᱠᱷᱟᱱ ᱵᱷᱟᱹᱜᱤᱜ-ᱟ ᱱᱤᱛᱳᱜ ᱛᱚ ᱟᱵᱤᱱ ᱵᱤᱱ ᱯᱟᱲᱦᱦᱟᱣᱱᱟ ᱛᱚ ᱟᱫᱚ ᱵᱟᱲᱟᱭᱟ ᱡᱮ ᱯᱟᱥ ᱛᱮ ᱥᱮ ᱚᱱᱟᱨᱥ ᱛᱮ ᱵᱷᱟᱜᱮᱭᱟ?
ᱟᱞᱤᱧ ᱫᱚ ᱦᱟᱸᱜ ᱜᱚᱝᱠᱮ ᱟᱫᱚ ᱚᱱᱟᱨᱥ ᱛᱮᱫᱚ ᱦᱟᱸᱜ ᱟᱫᱚ ᱯᱚᱨᱮ ᱦᱟᱸᱜ ᱯᱩᱭᱥᱟ ᱠᱚ ᱞᱟᱜᱟᱜ ᱜᱮᱭᱟ ᱛᱚ ᱦᱟᱸᱜ ᱟᱫᱚ ᱚᱱᱮ ᱚᱱᱮ ᱚᱱᱟ ᱫᱚ ᱵᱷᱟᱹᱜᱤ ᱜᱮ ᱛᱟᱦᱚᱞᱮ ᱱᱤᱛᱚᱜ ᱟᱨᱥ ᱛᱮᱜᱮ ᱦᱟᱸᱜ ᱯᱟᱲᱦᱟᱣ ᱠᱟᱛᱮᱜ ᱡᱟᱦᱟᱱᱟᱜ ᱠᱚᱨᱚᱡ ᱟᱹᱨᱤ
ᱟᱪᱪᱷᱟ ᱟᱪᱪᱷᱟ ᱦᱮᱸ ᱫᱟᱲᱟ ᱥᱟᱱᱟᱭᱮᱜ ᱢᱮᱭᱟ᱾ ᱢᱟᱥᱴᱟᱨ ᱢᱟᱥᱴᱟᱨ ᱫᱚ
ᱦᱳᱭ ᱜᱚᱝᱠᱮ ᱚᱱᱟ ᱠᱚᱦᱚᱸ ᱪᱮᱥᱴᱟ ᱵᱟᱲᱟ ᱭᱮᱜ ᱜᱮ ᱟᱫᱚ ᱡᱟᱦᱟᱸᱴᱟᱜ ᱜᱮ ᱜᱟᱱᱚᱜ-ᱟ ᱚᱱᱟ ᱠᱚᱨᱟ ᱦᱩᱭᱩᱜ-ᱟ᱾
ᱟᱹᱵᱤᱱᱟᱜ ᱤᱭᱟᱹ ᱫᱚ ᱪᱮᱫ ᱢᱟᱱᱮ ᱟᱹᱵᱤᱱ ᱪᱮᱫ ᱵᱤᱱ ᱠᱩᱥᱤᱭᱟᱜ ᱠᱟᱱᱟ ᱟᱨᱠᱤ ᱵᱤᱥᱤ ᱚᱠᱟᱴᱟᱜ ᱵᱤᱥᱤ ᱵᱤᱱ ᱴᱨᱟᱭ ᱫᱟ ᱟᱨᱠᱤ ᱡᱮ ᱟᱹᱞᱤᱧ ᱫᱚ ᱟᱹᱞᱤᱧᱟᱜ ᱤᱪᱪᱷᱟᱹ ᱢᱮᱱᱟᱜ-ᱟ ᱛᱚ ᱱᱤᱭᱟᱹ ᱜᱮᱞᱤᱧ ᱠᱚᱨᱟᱣᱟ᱾
ᱜᱚᱝᱠᱮ ᱴᱨᱟᱭ ᱢᱟ ᱱᱤᱛᱚ ᱦᱮᱛᱚᱜ ᱢᱟ ᱡᱮ ᱯᱚᱡᱤᱥᱮᱱ ᱪᱟᱞᱟᱜ ᱠᱟᱱᱟ ᱱᱤᱛᱚᱜ ᱫᱚ ᱡᱟᱦᱟᱱᱟᱜ ᱪᱷᱳᱴᱳ ᱜᱳᱴᱳ ᱧᱟᱢ ᱨᱮᱦᱚᱸ ᱚᱱᱟᱜᱮ ᱴᱷᱤᱠᱚᱜᱼᱟ ᱦᱮᱸᱥᱮ᱾
ᱟᱫᱚ ᱱᱤᱜᱮ ᱠᱚᱢᱯᱤᱴᱤᱥᱮᱱ ᱫᱷᱟᱹᱨ ᱠᱟᱱᱟ ᱚᱱᱟ ᱫᱚᱞᱤᱧ ᱵᱟᱲᱟᱭ
ᱴᱨᱟᱭ ᱢᱟ ᱡᱷᱚᱛᱚᱢ ᱜᱮ ᱴᱨᱟᱭ ᱦᱳᱭᱳᱜ ᱠᱟᱱᱟ ᱦᱟᱸᱜ᱾ ᱡᱟᱦᱟᱸᱴᱟᱜ ᱨᱮᱜᱮ ᱜᱟᱱᱚᱜ-ᱟ ᱚᱱᱟ ᱜᱮ ᱠᱚᱨᱟᱣ ᱦᱳᱭᱳᱜ-ᱟ ᱟᱫᱚ ᱦᱮᱸ ᱥᱮ ᱟᱫᱚ ᱵᱮᱥᱤ ᱫᱚ ᱵᱟᱝ ᱤᱭᱟᱹ ᱠᱟᱛᱮᱫ
ᱡᱮ ᱤᱭᱟᱹ ᱠᱟᱱᱟ ᱱᱚᱣᱟ ᱠᱚᱢᱯᱤᱴᱤᱥᱮᱱ ᱡᱩᱜᱽ ᱠᱟᱱᱟ᱾
ᱦᱮᱸ ᱜᱚᱝᱠᱮ᱾